ᱦᱮᱞᱳ ᱾ ᱦᱮᱞᱳ ᱾ ᱦᱮᱞᱚ ᱾
ᱟᱨᱚ
ᱦᱮᱞᱳᱣ?
ᱦᱚᱸ ᱟᱸᱡᱚᱢᱚᱜ ᱠᱟᱞᱟ ᱜᱮ ᱾
ᱦᱮ ᱡᱚᱦᱟᱨ ᱜᱮ ᱾
ᱦᱮᱞᱳ ᱾
ᱟᱸ ᱪᱮᱫ ᱵᱮᱱ, ᱦᱮᱸ ᱾ ᱟᱸᱡᱚᱢᱚᱜ ᱠᱟᱱᱟ ᱨᱚᱲ?
ᱵᱮᱱ ᱛᱚ ᱟᱧᱟᱜ ᱟᱲᱟᱝ ᱠᱚ? ᱦᱳᱭ ᱟᱸᱡᱚᱢᱚᱜ ᱠᱟᱱᱟ ᱟᱵᱮᱱ ᱟᱹᱞᱤᱧᱟᱜ ᱵᱮᱱ ᱟᱸᱡᱚᱢᱮᱜᱼᱟ?
ᱦᱮᱸ ᱟᱸᱡᱚᱢᱚᱜ ᱠᱟᱱᱟ ᱾
ᱟᱸ ᱪᱮᱫ ᱵᱮᱱ ᱪᱤᱠᱟᱭᱮᱫᱟ?
ᱪᱮᱫ ᱜᱮ ᱵᱟᱝ, ᱱᱤᱛᱚᱜ ᱮᱠᱴᱩ ᱠᱩᱞᱦᱤ ᱥᱮᱱ ᱫᱩᱲᱩᱵ ᱦᱩᱭ ᱠᱟᱱᱟ ᱾ ᱪᱮᱫ ᱟᱨ ᱵᱮᱱ ᱪᱤᱠᱟᱹᱭᱟ ᱡᱟᱹᱯᱤᱫ ᱠᱚᱦᱚᱸ ᱵᱟᱭ ᱦᱤᱡᱩᱜ ᱠᱟᱱᱟ ᱱᱤᱛᱚᱜ ᱢᱟ ᱦᱳᱭ ᱡᱟᱹᱯᱤᱫ ᱦᱚᱸ ᱵᱟᱭ ᱦᱤᱡᱩᱜ ᱠᱟᱱᱟ ᱢᱮᱱᱮᱫᱼᱟ ᱞᱤᱧ ᱾ ᱡᱟᱹᱯᱤᱫ ᱦᱩᱭᱩᱜᱼᱟ ᱦᱟᱸᱜ ᱮᱠᱴᱩ ᱯᱚᱨᱮ ᱛᱮ ᱾
ᱠᱩᱞᱦᱤ ᱥᱮᱫ ᱵᱮᱱ ᱫᱩᱲᱩᱵ ᱠᱟᱱᱟ ᱛᱚ ᱵᱟᱭ ᱫᱟᱜ ᱮᱫ ᱛᱮ ᱟᱯᱮ ᱥᱮᱫ ᱫᱚ?
ᱵᱟᱭ
ᱟᱪᱪᱷᱟ
ᱱᱤᱛᱚ ᱵᱟᱭ ᱫᱟᱜ ᱟᱠᱟᱜᱼᱟ, ᱟᱫᱚ ᱚᱱᱟ ᱛᱮᱜᱮ ᱱᱤᱛ ᱢᱟ ᱟᱨ ᱤᱯᱤᱞ ᱠᱚᱦᱚᱸ ᱠᱚ ᱧᱮᱞᱚᱜ ᱠᱟᱱᱟ ᱟᱞᱮ ᱥᱮᱫ ᱢᱟ ᱾ ᱟᱨ ᱱᱤᱛ ᱢᱟ ᱵᱟᱭ‌ᱫᱟᱜ ᱟᱠᱟᱫᱟ ᱚᱱᱟ ᱚᱱᱟᱛᱮ ᱠᱩᱞᱦᱤ ᱥᱮᱱ ᱨᱮ ᱫᱩᱲᱩᱵ ᱟᱠᱟᱱᱟᱞᱤᱧ ᱾
ᱟᱪᱪᱷᱟ ᱟᱞᱮ ᱥᱮ ᱢᱟ ᱟᱹᱰᱤ ᱟᱹᱞᱤᱧ ᱫᱚᱞᱤᱧ ᱜᱤᱛᱤᱡ ᱟᱠᱟᱱᱟ ᱢᱟᱱᱮ ᱟᱹᱰᱤ ᱡᱳᱨ ᱜᱮᱭ ᱫᱟᱜ ᱮᱫᱟ ᱛᱚ ᱾ ᱟᱞᱮ ᱥᱮᱱ ᱫᱚ ᱛᱤᱦᱤᱧ ᱫᱤᱱ ᱵᱷᱳᱨ ᱜᱮ ᱯᱩᱨᱟᱭ ᱫᱟᱜ ᱟᱠᱟᱫᱟ ᱱᱤᱛ ᱦᱚᱭ ᱫᱟᱜ ᱮᱸᱜ ᱠᱟᱱ ᱜᱮᱭᱟ ᱾
ᱟᱵᱮᱱ ᱥᱮᱱ ᱫᱟᱜ ᱮᱫᱟ ᱥᱮ ᱪᱮᱱ?
ᱦᱮᱸ ᱢᱟᱱᱮ ᱟᱹᱰᱤ ᱡᱳᱨᱮ ᱮ ᱫᱟᱜ ᱮᱫᱟ ᱟᱞᱮ ᱥᱮᱫ ᱫᱚ ᱾
ᱟᱸᱡᱚᱢᱮᱜᱼᱟ ᱵᱮᱱ ᱥᱮ ᱵᱟᱝ ᱵᱮᱱ ᱟᱸᱡᱚᱢᱮᱜᱼᱟ?
ᱦᱮᱸ? ᱦᱮᱞᱳ ᱾ ᱦᱮᱞᱳ ᱾ ᱦᱮᱸ ᱢᱟᱱᱮ ᱵᱟᱝ ᱟᱸᱡᱚᱢᱚᱜ ᱠᱟᱱᱟ ᱥᱚᱢᱚᱭ ᱨᱮ ᱾
ᱦᱮᱸ ᱞᱟᱹᱭ ᱵᱮᱱ ᱾
ᱢᱮᱱ ᱮᱫ ᱪᱚᱞᱤᱧ ᱥᱚᱢᱚᱭ ᱨᱮ ᱵᱟᱝ ᱟᱸᱡᱚᱢᱚᱜ ᱠᱟᱱᱟ ᱢᱟᱱᱮ ᱟᱵᱮᱱᱟᱜ ᱟᱣᱟᱡ ᱵᱟᱝ ᱦᱤᱡᱩᱜ ᱠᱟᱱᱟ ᱾
ᱟᱹᱞᱤᱧ ᱦᱚᱸ ᱟᱵᱮᱱᱟᱜ ᱵᱟ
ᱱᱮᱴᱣᱟᱨᱠ, ᱮᱸ ᱱᱮᱴᱣᱟᱨᱠ ᱟᱹᱞᱤᱧ ᱥᱮᱫ ᱦᱚᱸᱢᱟ ᱢᱮᱱᱟᱜ ᱜᱮᱭᱟ ᱾ ᱯᱷᱟᱭᱤᱵ ᱡᱤ ᱱᱮᱴᱣᱟᱨᱠ ᱮᱱ ᱨᱮᱦᱚᱸ ᱪᱮᱠᱟᱛᱮ ᱱᱚᱝᱠᱟ ᱟᱸᱡᱚᱢᱚᱜ ᱠᱟᱱᱟ?
ᱟᱪᱪᱷᱟ ᱟᱪᱪᱷᱟ ᱡᱟᱠᱜᱮ ᱱᱤᱛᱚᱜ ᱢᱟ ᱟᱸᱡᱚᱢᱚᱜ ᱠᱟᱱᱟ ᱾
ᱵᱟᱲᱟᱭ ᱜᱮᱭᱟ ᱾
ᱟᱨ ᱪᱮᱫ ᱜᱮᱵᱮᱱ ᱪᱤᱠᱟᱹᱭᱟ? ᱟᱹᱞᱤᱧ ᱢᱟ ᱜᱤ ᱜᱤᱫᱽᱨᱟᱹ ᱠᱚᱞᱤᱧ ᱯᱟᱲᱦᱟᱣ ᱵᱟᱲᱟ ᱠᱚᱣᱟ, ᱥᱮᱛᱟᱜ ᱵᱮᱲᱟ ᱾
ᱟᱪᱪᱷᱟ᱾
ᱟᱹᱭᱩᱵ ᱵᱮᱲᱟ ᱛᱟᱨᱯᱚᱨᱮ ᱱᱤᱡᱮᱨᱟᱜ ᱞᱟᱯᱟᱝ ᱥᱮᱪᱮᱫ ᱥᱮᱱ ᱮᱠᱴᱩ ᱢᱟᱱᱮ ᱚᱞ ᱯᱟᱲᱦᱟᱣ ᱦᱩᱭᱩᱜ ᱠᱟᱱ ᱜᱮᱭᱟ᱾ ᱪᱟᱹᱠᱨᱤ ᱠᱚ ᱟᱥᱟ ᱠᱟᱛᱮᱫ᱾ ᱚᱱᱟ ᱠᱚᱜᱮ ᱠᱟᱹᱢᱤ ᱦᱩᱭᱩᱜ ᱠᱟᱱᱟ ᱱᱤᱛ ᱢᱟ ᱟᱯᱟᱛᱚᱛᱚ᱾
ᱱᱤ ᱦᱚᱲ ᱫᱚ ᱱᱤᱡᱮᱨᱟᱜ ᱠᱟᱹᱢᱤ ᱨᱮ ᱵᱮᱥᱛᱚ ᱜᱮ ᱛᱟᱦᱮᱸᱱ ᱦᱩᱭᱩᱜᱼᱟ᱾ ᱟᱵᱮᱱ ᱫᱚ ᱪᱚᱵᱮᱱ ᱪᱤᱠᱟᱹᱭ ᱛᱮ?
ᱦᱮᱸ᱾ ᱟᱹᱞᱤᱧ ᱫᱚ ᱟᱹᱞᱤᱧ ᱫᱚ ᱵᱟᱨᱦᱮ ᱨᱮᱞᱤᱧ ᱛᱟᱦᱮᱸᱱ ᱜᱮᱭᱟ ᱛᱚ ᱚᱲᱟᱜ ᱛᱮᱞᱤᱧ ᱦᱮᱡ ᱟᱠᱟᱱᱟ ᱢᱟᱱᱮ ᱢᱤᱫ ᱪᱟᱸᱫᱳ ᱦᱳᱭ ᱮᱱᱟ ᱚᱲᱟᱜ ᱦᱮᱡ
ᱟᱪᱪᱷᱟ᱾ ᱵᱟᱨᱦᱮ ᱨᱮᱫᱚ ᱚᱠᱟ ᱨᱮᱵᱮᱱ ᱛᱟᱦᱮᱸᱱᱟ? ᱟᱨ ᱪᱮᱫ ᱠᱚ ᱚᱸᱰᱮ ᱫᱚ ᱠᱟᱹᱢᱤ ᱦᱩᱭᱩᱜᱼᱟ? ᱡᱟᱦᱟᱸᱭ ᱠᱳᱢᱯᱟᱱᱤ ᱠᱟᱱᱟ ᱠᱚᱥᱮ ᱪᱮᱫ?
ᱠᱚᱢᱯᱟᱱᱤ ᱞᱮᱠᱟ ᱜᱮ ᱚᱱᱟ ᱫᱚ ᱢᱟᱱᱮ ᱮᱸ ᱠᱳᱢᱯᱟᱱᱤ ᱠᱟᱱ ᱜᱮᱭᱟ ᱟᱸ ᱟᱹᱞᱤᱧ ᱫᱚᱞᱤᱧ ᱛᱟᱦᱮᱸᱱ ᱠᱟᱱᱟ ᱵᱮᱝᱞᱳᱨ ᱨᱮ᱾ ᱵᱮᱝᱞᱳᱨ ᱨᱮᱞᱤᱧ ᱛᱟᱦᱮᱸᱱ ᱠᱟᱱᱟ ᱛᱚ ᱚᱸᱰᱮᱞᱤᱧ ᱛᱟᱸᱦᱮᱱ ᱠᱟᱱᱟ ᱟᱹᱞᱤᱧ ᱫᱚ ᱢᱟᱱᱮ ᱪᱮᱫ ᱠᱚ ᱢᱮᱱᱟ ᱦᱳᱴᱮᱞ ᱢᱮᱱᱮᱡᱽᱢᱮᱱᱴ, ᱚᱱᱟ ᱠᱟᱹᱢᱤ ᱨᱮ᱾
ᱟᱪᱪᱷᱟ ᱟᱪᱪᱷᱟ ᱛᱟᱦᱚᱞᱮ ᱢᱟ ᱟᱵᱮᱱ ᱢᱟ ᱵᱷᱟᱞᱤ ᱰᱤᱜᱽᱨᱤ ᱵᱮᱱ ᱦᱟᱢᱮᱴ ᱠᱟᱜᱼᱟ ᱛᱚᱵᱮ ᱛᱚᱵᱮᱱ ᱥᱮᱱ ᱟᱠᱟᱱᱟ᱾
ᱦᱮᱸ ᱰᱤᱜᱽᱨᱤ ᱫᱚ ᱢᱟᱱᱮ ᱱᱚᱝᱠᱟ ᱦᱩᱭᱩᱜ ᱠᱟᱱᱟ ᱥᱮ ᱟᱹᱞᱤᱧ ᱢᱟᱱᱮ ᱢᱤᱫ ᱢᱤᱫ ᱵᱚᱪᱷᱚᱨ ᱠᱳᱨᱥ ᱠᱟᱛᱮᱫ ᱤᱱᱟᱹ ᱛᱟᱭᱱᱚᱢ ᱚᱸᱰᱮᱞᱤᱧ ᱪᱟᱞᱟᱣ ᱟᱠᱟᱱᱟ᱾
ᱞᱮᱱᱟ ᱡᱮ ᱛᱮᱦᱮᱧ ᱟᱵᱮᱱ ᱢᱮᱱᱮᱡᱽᱢᱮᱱᱴ ᱟᱵᱤᱱᱟᱜ ᱯᱨᱚᱛᱷᱚᱢ ᱠᱷᱚᱱ ᱞᱟᱹᱭ ᱵᱮᱱ ᱥᱮ ᱮᱠᱫᱚᱢ ᱞᱟᱦᱟ ᱟᱢ ᱡᱟᱦᱟᱸ ᱢᱟᱫᱽᱫᱷᱚᱢᱤᱠ ᱠᱚ ᱮᱭᱤᱪ. ᱮᱥ. ᱯᱚᱨᱮ ᱛᱟᱨᱯᱚᱨ ᱪᱮᱫ ᱠᱚᱵᱮᱱ ᱪᱤᱠᱟᱹ ᱠᱮᱫᱟ, ᱚᱱᱟ ᱯᱚᱨ ᱫᱤᱱ ᱥᱮ ᱛᱟᱦᱚᱞᱮ ᱛᱮᱦᱮᱧ ᱱᱚᱣᱟ ᱡᱟᱭᱜᱟ ᱨᱮ ᱵᱮᱱ ᱥᱮᱴᱨᱮᱱᱟ᱾ ᱪᱤᱠᱟ ᱠᱟᱛᱮ ᱚᱱᱟ ᱞᱟᱭᱤᱱ
ᱢᱟᱱᱮ ᱯᱷᱟᱥᱴ ᱨᱮᱫᱚ ᱯᱷᱟᱥᱴ ᱨᱮᱫᱚ ᱱᱚᱝᱠᱟ ᱦᱩᱭ ᱟᱹᱞᱤᱧ ᱡᱟᱦᱟᱸ ᱛᱤᱱᱟᱹᱜ ᱞᱤᱧ ᱯᱟᱲᱦᱟᱣ ᱠᱮᱫᱟ ᱚᱱᱟ ᱯᱟᱲᱦᱟᱣ ᱠᱟᱛᱮᱜ ᱟᱻᱟᱢ ᱪᱮᱫ ᱠᱚ ᱢᱮᱱᱥ ᱦᱳᱴᱮᱞ ᱢᱮᱱᱮᱡᱢᱮᱱᱴ ᱨᱮᱭᱟᱜ ᱟᱞᱮ ᱱᱚᱣᱟ ᱰᱤᱥᱴᱤᱠ ᱨᱮ ᱟ ᱢᱟᱱᱮ ᱦᱩᱭ ᱞᱮᱱᱟ ᱛᱚ ᱚᱱᱟᱨᱮ ᱟᱹᱞᱤᱧ ᱞᱤᱧ ᱯᱥᱴᱤᱥᱤᱯᱮᱴ ᱠᱮᱫᱟ, ᱯᱟᱴᱤᱥᱤᱯᱮᱴ ᱠᱮᱫᱟᱞᱤᱧ ᱛᱚ ᱚᱱᱟ ᱨᱮ ᱟᱹᱞᱤᱧ ᱴᱤᱠᱤᱴ ᱞᱤᱧ ᱧᱟᱢ ᱠᱮᱫᱟ ᱡᱮ ᱢᱟᱱᱮ ᱞᱟᱦᱟᱜ ᱞᱟᱹᱜᱤᱫ ᱛᱮ, ᱛᱚ ᱚᱱᱟᱨᱮ ᱯᱷᱤᱥ ᱮᱢ ᱡᱟᱹᱨᱩᱲᱱᱟ, ᱯᱷᱤᱥ ᱮᱢ ᱠᱟᱛᱮᱫ ᱟᱹᱞᱤᱧ ᱮᱰᱢᱤᱥᱚᱱᱟᱞᱤᱧ, ᱮᱰᱢᱤᱥᱮᱱ ᱠᱟᱛᱮᱫ ᱟᱹᱞᱤᱧ ᱢᱟᱱᱮ ᱛᱤᱱ ᱢᱟᱥ ᱞᱮᱠᱟ ᱚᱸᱰᱮᱞᱤᱧ ᱠᱞᱟᱥ ᱠᱮᱫᱟ, ᱠᱞᱟᱥ ᱛᱟᱭᱱᱚᱢ ᱟᱹᱞᱤᱧ ᱚᱸᱰᱮ ᱮᱠᱡᱟᱢ ᱦᱩᱭᱮᱱᱟ ᱮᱠᱡᱟᱢ ᱨᱮᱞᱤᱧ ᱯᱟᱥ ᱮᱱᱟ ᱯᱟᱥ ᱮᱱ ᱛᱟᱭᱱᱚᱢ ᱠᱷᱚᱱ ᱫᱚ ᱟᱹᱞᱤᱧᱟᱜ ᱯᱷᱤᱥ ᱠᱚᱫᱚ ᱡᱚᱛᱚ ᱦᱟᱸᱰᱮ ᱠᱷᱚᱱ ᱜᱮᱠᱚ ᱮᱢᱚᱜ ᱠᱟᱱᱟ ᱢᱟᱱᱮ ᱠᱳᱢᱯᱟᱱᱤ ᱠᱷᱚᱱᱜᱮ᱾ ᱡᱚᱢ ᱧᱩ ᱟᱹᱞᱤᱧᱟᱜ ᱡᱟᱦᱟᱸ ᱛᱤᱱᱟᱹᱜ ᱠᱷᱚᱨᱪᱟ ᱢᱟᱱᱮ ᱡᱚᱛᱚ ᱚᱸᱰᱮ ᱠᱷᱚᱱ ᱜᱮ ᱠᱚ ᱮᱢ ᱮᱢᱟᱜ ᱞᱤᱧᱟᱹ, ᱛᱚ ᱚᱝᱠᱟ ᱥᱤᱠᱥ ᱢᱟᱱᱛᱷ ᱞᱮᱠᱟ ᱚᱸᱰᱮ ᱜᱮᱞᱤᱧ ᱛᱟᱦᱮᱸᱜ ᱠᱟᱱᱟ ᱦᱮᱸ, ᱤᱱᱟᱹ ᱛᱟᱭᱱᱚᱢ ᱚᱸᱰᱮ ᱠᱷᱚᱱ ᱟᱹᱞᱤᱧ ᱢᱟᱱᱮ ᱠᱳᱞᱠᱟᱛᱟ ᱠᱚ ᱱᱚᱸᱰᱮ, ᱟᱨ ᱴᱳᱴᱟᱞ ᱟᱨᱦᱚᱸ ᱪᱷᱚᱭ ᱢᱟᱥ ᱞᱮᱠᱟᱞᱤᱧ ᱛᱟᱦᱮᱸᱭᱮᱱᱟ, ᱛᱟᱭᱚᱢᱛᱮ ᱚᱸᱰᱮ ᱠᱷᱚᱱ ᱥᱟᱨᱴᱤᱯᱷᱤᱠᱮᱴ ᱠᱚ ᱮᱢᱟᱣᱟᱫ ᱞᱤᱧᱟ ᱾ ᱤᱱᱟᱹ ᱛᱟᱭᱱᱚᱢ ᱵᱮᱝᱜᱞᱳᱨ ᱨᱮᱠᱚ ᱥᱤᱯᱴ ᱟᱠᱟᱫ ᱞᱤᱧᱟᱹ ᱾
ᱟᱪᱪᱷᱟ ᱟᱪᱪᱷᱟ ᱟᱪᱪᱷᱟ ᱾ ᱵᱮᱝᱜᱞᱳᱨ ᱨᱮ ᱱᱤᱛᱚᱜ ᱪᱮᱫᱠᱟ ᱵᱮᱱ ᱵᱩᱡᱷᱟᱹᱣᱮᱫᱼᱟ? ᱚᱸᱰᱮ ᱚᱸᱰᱮᱱᱟᱜ
ᱦᱮᱸ ᱚᱸᱰᱮ ᱦᱚᱸ ᱟᱹᱰᱤ ᱵᱮᱥ ᱜᱮ ᱪᱮᱫᱟᱜ ᱥᱮ ᱟᱹᱞᱤᱧ ᱯᱚᱱ ᱢᱟᱥ ᱞᱤᱧ ᱦᱩᱭᱱᱟ ᱵᱮᱝᱞᱳᱨ ᱨᱮ ᱠᱟᱹᱢᱤ ᱛᱚ ᱚᱸᱰᱮ ᱜᱟ ᱛᱤ ᱠᱚᱦᱚᱸ ᱠᱚ ᱦᱩᱭ ᱵᱟᱲᱟᱭᱱᱟ ᱾ ᱟᱨ ᱟᱹᱰᱤ ᱢᱟᱱᱮ ᱡᱷᱚᱛᱚ ᱦᱚᱲ ᱥᱟᱸᱜᱮᱛᱮ ᱜᱟᱞᱢᱟᱨᱟᱣ ᱥᱟᱞᱦᱟ ᱯᱷᱨᱮᱱᱰᱞᱤ ᱟᱹᱰᱤ ᱵᱮᱥ ᱟᱨᱠᱤ ᱟᱨ ᱠᱟᱹᱢᱤ ᱠᱚᱦᱚᱸ ᱵᱮᱥᱤᱧ ᱟ. ᱭᱠᱟᱹᱣᱫᱟ ᱱᱤᱛᱚᱜ ᱱᱤᱛ ᱫᱚᱱᱮ ᱠᱚ ᱜᱟᱭᱱᱟ ᱥᱮ ᱾
ᱦᱩᱸ ᱦᱩᱸ ᱦᱩᱸ ᱾
ᱚᱱᱟ ᱠᱷᱟᱹᱛᱤᱨ ᱛᱮ ᱟᱨ ᱥᱮ ᱟ ᱪᱮᱫ ᱠᱚ ᱢᱮᱛᱟᱜᱼᱟ ᱾ ᱚᱸᱰᱮ ᱪᱟᱞᱟᱣ ᱠᱟᱛᱮᱜ ᱟᱹᱰᱤ ᱟᱭᱢᱟ ᱢᱟᱱᱮ ᱟᱨ ᱡᱤᱱᱤᱥ ᱠᱚᱞᱤᱧ ᱧᱮᱞ ᱠᱮᱫᱟ ᱥᱮ ᱟᱹᱰᱤ ᱟᱭᱢᱟ ᱜᱟᱱ ᱢᱟᱱᱮ ᱟᱭᱢᱟ ᱠᱤᱪᱷᱩ ᱡᱤᱱᱤᱥ ᱞᱤᱧ ᱪᱤᱫ ᱠᱮᱫᱟ ᱧᱮᱞ ᱠᱮᱫᱟ ᱟᱨ ᱥᱮ ᱡᱮᱢᱚᱱ ᱚᱱᱟ ᱫᱚ ᱢᱟᱱᱮ ᱟᱵᱚ ᱟᱛᱳ ᱢᱟᱱᱮ ᱡᱮᱭᱥᱮ ᱠᱤ ᱟᱹᱛᱩ ᱠᱷᱚᱱ ᱫᱚ ᱚᱱᱟ ᱫᱚ ᱥᱤᱴᱤ ᱮᱞᱟᱠᱟ ᱠᱟᱱᱟ ᱥᱮ ᱾ ᱛᱚ ᱚᱸᱰᱮ ᱪᱟᱞᱟᱣ ᱠᱟᱛᱮ ᱦᱚᱲ ᱥᱚᱸᱜᱮ ᱛᱮ ᱚᱠᱟᱞᱮᱠᱟ ᱵᱤᱦᱮᱵᱤᱭᱟᱨ ᱫᱚᱦᱚᱭ ᱡᱟᱹᱨᱩᱲᱟ᱾ ᱚᱠᱚᱭ ᱥᱚᱸᱜᱮᱛᱮ ᱚᱠᱟ ᱞᱮᱠᱟ ᱠᱟᱛᱮ ᱢᱟᱱᱮ ᱨᱤᱥᱯᱮᱠᱴ ᱮᱢ ᱠᱟᱛᱮᱫ ᱜᱟᱞᱢᱟᱨᱟᱣ ᱡᱟᱲᱩᱨᱟ ᱚᱱᱟ ᱠᱚᱞᱤᱧ ᱪᱤᱫ ᱠᱮᱫᱟ᱾ ᱟᱨ ᱢᱮᱱ ᱢᱮᱱ ᱠᱟᱛᱷᱟ ᱫᱚ ᱱᱚᱣᱟ ᱦᱩᱭᱩᱜ ᱠᱟᱱᱟ ᱡᱮ ᱠᱟᱹᱢᱤ ᱥᱟᱶ ᱥᱟᱶᱛᱮ ᱟᱹᱞᱤᱧ ᱠᱤᱪᱷᱩ ᱜᱟᱱ ᱢᱟᱱᱮ ᱤᱝᱞᱤᱥ ᱦᱚᱞᱤᱧ ᱪᱮᱫ ᱠᱮᱫᱟ ᱟᱨᱠᱤ ᱡᱟᱦᱟᱸ ᱟᱹᱞᱤᱧ ᱚᱲᱟᱜ ᱨᱮᱞᱤᱧ ᱛᱟᱦᱮᱸ ᱞᱮᱱᱠᱷᱟᱱ ᱫᱚ ᱡᱟᱹᱱᱤᱡ ᱵᱟᱞᱤᱧ ᱪᱮᱫ ᱠᱮᱭᱟ᱾
ᱦᱩᱸ ᱦᱩᱸ ᱦᱩᱸ ᱾ ᱚᱲᱟᱜ ᱨᱮᱵᱮᱱ ᱛᱟᱦᱮᱸ ᱞᱮᱠᱷᱟᱱ ᱫᱚ ᱪᱤᱠᱟᱹ ᱵᱮᱱ ᱥᱮᱬᱟᱭᱟ ᱟᱨ ᱚᱱᱠᱟᱱᱟᱜ ᱟᱵᱚᱣᱟᱜ ᱢᱟ ᱠᱟᱞᱪᱟᱨ ᱵᱟᱹᱱᱩᱜ ᱛᱟᱵᱚᱱ ᱜᱮᱭᱟ ᱟᱨ ᱟᱵᱚᱣᱟᱜ ᱟᱛᱳ ᱚᱲᱟᱜ ᱥᱩᱨ ᱥᱩᱯᱩᱨ ᱠᱚᱨᱮᱜ ᱢᱟ ᱚᱱᱠᱟ ᱥᱮᱪᱮᱫ ᱨᱮᱭᱟᱜ ᱡᱟᱭᱜᱟ ᱦᱚᱸ ᱵᱟᱹᱱᱩᱜᱼᱟ᱾ ᱚᱠᱟ ᱨᱮᱵᱮᱱ ᱪᱮᱫᱟ ᱚᱠᱟᱨᱮᱵᱮᱱ ᱪᱟᱞᱟᱜᱼᱟ ᱟᱨ ᱚᱱᱠᱟᱱᱟᱜ ᱦᱚᱨ ᱩᱫᱩᱜ ᱞᱮᱠᱟᱱ ᱦᱚᱲ ᱦᱚᱸ ᱵᱟᱹᱱᱩᱜ ᱠᱚᱣᱟ ᱡᱮ ᱩᱫᱩᱜ ᱟᱵᱮᱱᱟ ᱠᱚ ᱞᱟᱦᱟᱱᱛᱤ ᱰᱟᱦᱟᱨ ᱥᱮ ᱞᱟᱯᱷᱟᱝ ᱥᱮᱪᱮᱫ᱾ ᱥᱮ ᱡᱟᱦᱟᱸᱭ ᱠᱚ ᱟᱵᱮᱱ ᱠᱚ ᱤᱫᱤ ᱵᱮᱱᱟ ᱚᱱᱟ ᱦᱚᱨ ᱨᱮ ᱚᱱᱠᱟᱱᱤᱡ ᱦᱚᱲ ᱠᱚᱦᱚᱸ ᱯᱟᱸᱡᱟ ᱠᱟᱛᱮᱫ ᱵᱟᱵᱮᱱ ᱧᱟᱢ ᱠᱚᱣᱟ᱾ ᱟᱪᱪᱷᱟ ᱾ ᱛᱟᱨᱯᱚᱨ ᱚᱲᱟᱜ ᱠᱚᱫᱚ ᱵᱮᱱ ᱦᱮᱡ ᱵᱟᱲᱟᱜ ᱟᱥᱮ ᱵᱟᱝ ᱦᱮᱡ ᱠᱟᱱᱟ ᱵᱮᱱ?
ᱦᱮᱸ ᱢᱟᱱᱮ ᱥᱟᱞᱨᱮ ᱢᱟᱱᱮ ᱢᱤᱫ ᱫᱷᱚᱢ ᱪᱷᱩᱴᱤ ᱛᱟᱦᱮᱱᱟ ᱟᱨ ᱡᱮᱭᱥᱮ ᱠᱤ ᱪᱟᱸᱫᱳ ᱨᱮᱭᱟᱜ ᱞᱤᱯ ᱛᱟᱦᱮᱱᱟ ᱢᱤᱫ ᱪᱟᱸᱫᱳ ᱫᱚ ᱵᱟᱝ ᱢᱟᱱᱮ ᱴᱚᱭᱮᱱᱴᱤ ᱯᱷᱟᱭᱤᱵ ᱰᱮᱭᱥ ᱨᱮᱭᱟᱜ ᱞᱤᱯ ᱛᱟᱦᱮᱱᱟ᱾ ᱟ ᱛᱚ ᱚᱱᱟ ᱟᱵᱮᱱ ᱡᱟᱦᱟᱸ ᱛᱤᱨᱮᱜᱮ ᱢᱟᱱᱮ ᱵᱮᱱ ᱤᱫᱤ ᱫᱟᱲᱮᱜᱼᱟ ᱢᱟᱱᱮ ᱥᱟᱞ ᱨᱮ ᱢᱤᱫ ᱫᱚᱢ ᱚᱱᱟ ᱫᱚ᱾
ᱟᱪᱪᱷᱟ ᱟᱪᱪᱷᱟ ᱪᱷᱟ᱾
ᱟᱨ ᱡᱩᱫᱤ ᱵᱟᱭᱪᱟᱱᱥ ᱡᱟᱦᱟᱱ ᱮᱢᱟᱨᱡᱮᱱᱥᱤ ᱛᱟᱦᱮᱸ ᱞᱮᱱ ᱠᱷᱟᱱ ᱚᱱᱟ ᱫᱚ ᱚᱱᱟ ᱨᱮᱭᱟᱜ ᱫᱚ ᱢᱮᱱᱟᱜ ᱜᱮᱫᱟ ᱚᱱᱟ ᱨᱮᱭᱟᱜ ᱫᱚ ᱡᱟᱦᱟᱱ ᱤᱭᱟᱹ ᱵᱟᱹᱱᱩᱜᱼᱟ ᱾ ᱯᱨᱚᱵᱽᱞᱮᱢ ᱵᱟᱹᱱᱩᱜᱼᱟ᱾ ᱟᱨ ᱮᱭᱥᱮ ᱡᱮᱭᱥᱮ ᱠᱤ ᱚᱲᱟᱜ ᱛᱮ ᱪᱟᱞᱟᱜ ᱥᱟᱱᱟ ᱪᱮᱜ?
ᱢᱮ ᱢᱮᱱᱮᱫᱼᱟ ᱞᱤᱧ ᱟᱛᱩ ᱚᱲᱟᱜ ᱨᱮᱫᱚ ᱚᱠᱚᱭ ᱠᱚ ᱢᱮᱱᱟᱜ ᱠᱚᱣᱟ ᱚᱲᱟᱜ ᱨᱮ ᱟᱭᱳ, ᱵᱟᱵᱟ? ᱟᱨ ᱚᱲᱟᱜ ᱠᱚᱨᱮ ᱫᱚ ᱪᱟᱥ ᱟᱵᱟᱫ ᱠᱚ ᱦᱩᱭ ᱵᱟᱲᱟᱜ ᱜᱮᱭᱟ ᱥᱮ ᱵᱟᱝ?
ᱟᱞᱮ ᱚᱲᱟᱜ ᱨᱮᱫᱚ ᱴᱳᱴᱟᱞ ᱡᱚᱛᱚ ᱦᱚᱲ ᱜᱮ ᱢᱮᱱᱟᱜ ᱟᱠᱟᱫ ᱞᱮᱭᱟ ᱜᱚᱜᱚ ᱵᱟᱵᱟ, ᱵᱚᱭᱦᱟ ᱠᱚ ᱾ ᱟᱨ ᱪᱟᱥ ᱟᱵᱟᱫᱽ ᱵᱚᱞᱛᱮ ᱜᱮᱞᱮ ᱟᱞᱮᱫ ᱫᱚ ᱦᱩᱲᱩ ᱨᱚᱦᱚᱭ ᱜᱮ ᱟᱨ ᱵᱟᱫᱽ ᱵᱟᱹᱠᱤ ᱫᱚ ᱪᱮᱫ ᱜᱮ ᱵᱟᱝ ᱪᱮᱫᱟᱜ ᱥᱮ ᱟᱞᱮ ᱚᱲᱟᱜ ᱨᱮᱱ ᱫᱚ ᱢᱟᱱᱮ ᱡᱚᱛᱚ ᱦᱚᱲ ᱜᱮ ᱵᱟᱨᱦᱮ ᱨᱮᱞᱮ ᱛᱟᱦᱮᱱ ᱜᱮᱭᱟ ᱥᱮ ᱾
ᱦᱩᱸ ᱦᱩᱸ᱾
ᱚᱱᱟ ᱠᱟᱨᱚᱱ ᱛᱮ, ᱢᱟᱱᱮ ᱚᱲᱟᱜ ᱨᱮ ᱠᱷᱟᱹᱞᱤ ᱟᱞᱮ ᱦᱮᱸ ᱚᱲᱟᱜ ᱨᱮ ᱠᱷᱟᱹᱞᱤ ᱢᱟᱱᱮ ᱟᱞᱮ ᱜᱚᱜᱚ ᱟᱨ ᱠᱟᱹᱴᱤᱡ ᱢᱤᱫᱴᱮᱱ ᱵᱚᱭᱦᱟ ᱢᱮᱱᱟᱭᱟ ᱩᱱᱠᱤᱱ ᱠᱤᱱ ᱛᱟᱦᱮᱱᱟ ᱵᱟᱫ ᱵᱟᱹᱠᱤ ᱫᱚ ᱡᱚᱛᱚ ᱦᱚᱲ ᱵᱟᱨᱦᱮ ᱨᱮ ᱾
ᱟᱪᱪᱷᱟ ᱟᱪᱪᱷᱟ, ᱛᱟᱦᱚᱞᱮ ᱵᱟᱦᱟ ᱥᱚᱦᱚᱨᱟᱭ ᱠᱚᱨᱮᱜ ᱫᱚ ᱚᱲᱟᱜ ᱠᱚᱫᱚ ᱵᱮᱱ ᱦᱮᱡ ᱵᱟᱲᱟᱜ ᱟᱥᱮ ᱵᱟᱝ? ᱵᱟᱦᱟ ᱥᱚᱦᱨᱟᱭ ᱯᱚᱨᱚᱵᱽ ᱠᱚᱨᱮ ᱵᱟᱵᱮᱱ ᱦᱮᱡ ᱟᱠᱟᱱᱟ?
ᱵᱟᱝ ᱵᱟᱝ ᱵᱟᱦᱟ ᱥᱚᱦᱨᱟᱭ ᱵᱟᱞᱤᱧ ᱦᱮᱡ ᱟᱠᱟᱱᱟ, ᱟᱨ ᱟᱞᱮ ᱥᱮᱱ ᱢᱟᱱᱮ ᱵᱟᱦᱟ ᱥᱚᱨᱦᱟᱭ ᱚᱱᱠᱟ ᱞᱮᱠᱟ ᱵᱟᱝ ᱠᱚ ᱢᱟᱱᱟᱣᱟ ᱥᱮ ᱾ ᱛᱚ ᱩᱱᱟᱹᱜ ᱤᱱᱴᱟᱨᱮᱥᱴ ᱵᱟᱝ ᱵᱩᱡᱷᱟᱹᱜᱼᱟ ᱚᱱᱟ ᱠᱷᱟᱹᱛᱤᱨ ᱛᱮ ᱢᱟᱱᱮ ᱵᱟᱦᱟ ᱥᱚᱨᱦᱟᱭ ᱠᱚᱨᱮ ᱫᱚ ᱵᱟᱹᱞᱤᱧ ᱠᱚᱭ ᱠᱚᱜᱮᱭᱟ ᱾
ᱟᱪᱪᱷᱟ ᱟᱪᱪᱷᱟ ᱟᱪᱪᱷᱟ ᱾ ᱛᱟᱦᱚᱞᱮ ᱛᱚ ᱟᱵᱚᱣᱟᱜ ᱡᱟᱦᱟᱸ ᱮᱱᱮᱡ ᱥᱮᱨᱮᱧ ᱚᱱᱟ ᱠᱚᱫᱚ ᱵᱟᱵᱮᱱ ᱠᱟᱞᱪᱟᱨ ᱜᱮᱭᱟ ᱵᱟᱵᱮᱱ ᱵᱟᱰᱟᱭ ᱜᱮᱭᱟ? ᱚᱠᱟ ᱞᱮᱠᱟ ᱟᱹᱛᱩ ᱚᱲᱟᱜ ᱨᱮ ᱵᱟᱯᱞᱟ ᱦᱩᱭᱩᱜ ᱛᱟᱵᱮᱱᱟ, ᱚᱠᱟ ᱞᱮᱠᱟ ᱵᱟᱦᱟ ᱠᱚ ᱯᱟᱨᱚᱵᱚᱜᱼᱟ, ᱚᱠᱟᱮᱠᱟ ᱥᱚᱦᱨᱟᱭ ᱠᱚ ᱯᱚᱨᱚᱵᱚᱜᱼᱟ, ᱚᱱᱟ ᱠᱚ ᱠᱚᱫᱚ ᱛᱟᱦᱚᱞᱮ ᱵᱟᱰᱟᱭ ᱵᱟᱝ ᱛᱟᱵᱮᱱ?
ᱦᱩᱸ ᱢᱟᱱᱮ ᱵᱟᱰᱟᱭ ᱫᱚ ᱵᱟᱰᱟᱭ ᱜᱮ ᱮᱠᱴᱩ ᱮᱠᱴᱩ ᱢᱟᱱᱮ ᱚᱞᱯᱚ ᱟᱸ ᱡᱮᱥᱮ ᱠᱤ ᱯᱩᱡᱟᱹ ᱠᱚ ᱱᱚᱣᱟ ᱠᱚ ᱢᱟᱱᱮ ᱠᱷᱟᱹᱞᱤ ᱞᱮ ᱵᱟᱰᱟᱭᱟ, ᱵᱟᱴ ᱟᱞᱮ ᱥᱮᱫ ᱮᱱᱮᱡ ᱥᱮᱨᱮᱧ ᱱᱚᱣᱟ ᱠᱚᱫᱚ ᱵᱟᱝ ᱦᱩᱭᱩᱜ ᱜᱮᱭᱟ ᱾ ᱡᱮᱭᱮᱥᱮ ᱠᱤ ᱥᱚᱨᱦᱟᱭ ᱨᱮ ᱢᱚᱬᱮ ᱥᱤᱧ ᱢᱚᱬᱮ ᱧᱤᱫᱟᱹ ᱢᱟᱱᱮ ᱢᱚᱬᱮ ᱫᱤᱱ ᱠᱚ ᱢᱟᱱᱟᱣᱟ ᱟᱨ ᱥᱮ ᱮᱱᱮᱡ ᱥᱮᱨᱮᱧ ᱡᱚᱢ ᱧᱩ ᱠᱩᱥᱤ ᱨᱟᱹᱥᱠᱟᱹ ᱦᱩᱭᱩᱜ-ᱟ ᱛᱚ ᱟᱞᱮ ᱥᱮᱫ ᱫᱚ ᱱᱚᱣᱟ ᱠᱚᱫᱚ ᱵᱟᱝ ᱦᱩᱭᱩᱜ ᱛᱟᱦᱮᱱᱟ ᱾
ᱦᱩᱸ ᱦᱩᱸ ᱾ ᱟᱪᱪᱷᱟ ᱟᱪᱪᱷᱟ ᱾
ᱢᱟᱱᱮ ᱟᱞᱮ ᱱᱚᱛᱮ ᱫᱚ ᱥᱟᱱᱛᱟᱲ ᱟᱹᱰᱤ ᱠᱚᱢ ᱜᱮ ᱢᱮᱱᱟᱜ ᱞᱮᱭᱟ ᱥᱮ ᱾
ᱦᱳᱭ ᱾
ᱚᱱᱟ ᱠᱟᱨᱚᱱ ᱛᱮ, ᱢᱟᱱᱮ ᱟᱞᱮ ᱵᱞᱚᱠ ᱟᱞᱮ ᱡᱮ ᱚᱠᱟᱴᱟᱜ ᱵᱞᱚᱠ ᱨᱮ ᱢᱮᱱᱟᱜ ᱢᱟᱱᱮ ᱢᱮᱱᱟᱜ ᱞᱮᱭᱟ ᱱᱚᱣᱟ ᱵᱞᱚᱠ ᱨᱮᱫᱚ ᱠᱮᱵᱚᱞ ᱪᱷᱚᱭᱴᱤ ᱥᱟᱱᱛᱟᱲ ᱚᱲᱟᱜ ᱢᱮᱱᱟᱜᱼᱟ ᱾
ᱟᱪᱪᱷᱟ ᱟᱪᱪᱷᱟ ᱟᱪᱪᱷᱟ, ᱚᱱᱟ ᱟᱹᱛᱩ ᱚᱲᱟᱜ ᱥᱩᱨ ᱥᱩᱯᱩᱨ ᱟᱹᱛᱩ ᱠᱚᱨᱮ ᱚᱱᱟ ᱠᱚᱨᱮ ᱵᱟᱠᱚ ᱮᱱᱮᱡ ᱥᱮᱨᱮᱧ ᱛᱮ?
ᱵᱟᱝ ᱵᱟᱝ ᱱᱚᱛᱮ ᱮᱱᱮᱡ ᱥᱮᱨᱮᱧ ᱫᱚ ᱢᱟᱱᱮ ᱮᱴᱟᱜ ᱡᱟᱹᱛ ᱠᱚᱣᱟᱜ ᱦᱩᱭᱩᱜᱼᱟ ᱾ ᱱᱚᱸᱰᱮ ᱟᱞᱮ ᱡᱮᱢᱚᱱ ᱢᱮᱱᱟᱜ ᱞᱮᱭᱟ ᱟᱭᱢᱟ ᱡᱟᱹᱛ ᱢᱤᱥ ᱢᱮᱥᱟᱞ ᱢᱮᱱᱟᱜ ᱞᱮᱭᱟ ᱥᱮ ᱛᱚ ᱩᱱᱠᱩ ᱠᱚᱣᱟᱜ ᱨᱮ ᱦᱩᱭ ᱵᱟᱲᱟᱜ ᱜᱮᱭᱟ ᱡᱮᱥᱮ ᱠᱤ ᱦᱳᱞᱤ ᱠᱤ ᱠᱚ ᱢᱟᱱᱟᱣ ᱜᱮᱭᱟ ᱾ ᱟᱨ ᱤᱱᱟᱹ ᱛᱟᱭᱱᱚᱢ ᱫᱤᱯᱟᱵᱟᱞᱤ ᱠᱚᱨᱮ ᱾ ᱱᱤᱭᱟᱹ ᱠᱚᱨᱮ ᱮᱱᱮᱡ ᱥᱮᱨᱮᱧ ᱠᱚᱠᱚ ᱦᱩᱭ ᱵᱟᱲᱟ ᱚᱪᱚᱭᱟ ᱾ ᱛᱚ ᱟᱞᱮ ᱦᱚᱸ ᱤᱱᱟᱹ ᱠᱚ ᱨᱮᱜᱮ ᱞᱮ ᱥᱟᱢᱤᱞᱚᱜ ᱜᱮᱭᱟ ᱾ ᱟᱨ ᱮᱱᱮᱡ ᱥᱮᱨᱮᱧ ᱞᱮ ᱦᱩᱭ ᱚᱪᱚᱭᱟ᱾ ᱟᱨ ᱵᱤᱥᱤ ᱟᱵᱚ ᱥᱟᱱᱛᱟᱲ ᱠᱚᱣᱟᱜ ᱡᱮ ᱯᱷᱮᱥᱴᱤᱵᱮᱞ ᱠᱚ ᱦᱩᱭ ᱵᱟᱲᱟᱜᱼᱟ ᱚᱱᱟ ᱠᱩ ᱫᱚ ᱟᱞᱮ ᱥᱮᱫ ᱫᱚ ᱵᱟᱝᱜᱮ ᱦᱩᱭᱩᱜᱼᱟ ᱪᱮᱫᱟᱜ ᱥᱮ ᱟᱞᱮ ᱱᱚᱰᱮ ᱢᱟᱱᱮ ᱠᱷᱟᱹᱞᱤ ᱪᱷᱚᱭ ᱴᱤ ᱯᱷᱮᱢᱮᱞᱤ ᱢᱮᱱᱟᱜ ᱞᱮᱭᱟ ᱥᱮ ᱪᱷᱚᱭ ᱴᱤ